ᱚ
ᱦᱮᱞᱳ ᱾
ᱦᱮᱞᱳ ᱾
ᱦᱮᱸ ᱞᱟᱹᱭᱵᱮᱱ ᱾
ᱦᱮᱸ ᱟᱸᱡᱚᱢᱚᱜ ᱠᱟᱱ ᱜᱮᱭᱟ ᱾
ᱦᱮᱸ ᱟᱸᱡᱚᱢᱚᱜ ᱠᱟᱱᱟ ᱾
ᱩᱦᱩᱸ
ᱛᱚ ᱪᱮᱫ ᱠᱚ ᱪᱮᱠᱟᱭ ᱦᱩᱭᱩᱜ ᱠᱟᱱᱟ ᱾
ᱦᱩᱸ ᱱᱚᱜᱼᱚᱭ ᱮᱠᱴᱩ ᱵᱟᱨᱮ ᱥᱮᱫ ᱦᱮᱡ ᱦᱩᱭ ᱟᱠᱟᱱᱟ ᱮᱠᱴᱩ ᱠᱟᱹᱢᱤ ᱥᱮᱫ
ᱚᱸᱻ
ᱟᱵᱮᱱ ᱪᱮᱜ ᱵᱮᱱ ᱪᱤᱠᱟᱹᱭᱮ ᱫᱟ
ᱡᱤᱨᱟᱹᱣ ᱵᱟᱲᱟ ᱦᱩᱭᱩᱜ ᱠᱟᱱᱟ ᱾
ᱟᱪᱷᱟ ᱾
ᱛᱚᱸ
ᱦᱚᱸ ᱡᱚᱢ ᱠᱚᱫᱚ ᱦᱩᱭᱱᱟ ᱾
ᱦᱮᱸ ᱦᱮᱸ
ᱛᱟᱦᱚᱞᱮ ᱱᱤᱭᱟᱹ ᱛᱤᱱᱟᱹᱜ ᱴᱟᱠᱥᱮᱢ ᱯᱩᱨᱟᱹᱣ ᱠᱮᱫᱟ ᱾
ᱴᱟᱠᱥ ᱵᱟᱝ ᱾ ᱠᱚᱢᱯᱞᱤᱴ ᱦᱩᱭ ᱟᱠᱟᱱᱟ ᱳᱭ ᱯᱟᱸᱪᱴᱤ ᱦᱩᱭᱩ ᱠᱟᱱᱟ ᱟᱨ ᱵᱟᱝ ᱩᱱᱫᱤᱱ ᱫᱚ ᱵᱟᱝ ᱠᱚᱞ ᱵᱟᱲᱟ ᱦᱩᱭ ᱟᱠᱟᱱᱟ
ᱚᱸ
ᱟᱹᱞᱤᱧ ᱦᱚᱸ ᱱᱟᱣᱟ ᱜᱮᱭᱟᱞᱤᱧ ᱩᱱᱟᱹᱜᱴᱟ ᱫᱚ ᱵᱟᱝ ᱤᱭᱟᱹ ᱦᱩᱭ ᱟᱠᱟᱱᱟ
ᱩᱸ
ᱚᱸ ᱟᱨᱻᱮᱱ ᱫᱚ
ᱚᱱᱠᱟ ᱜᱮ
ᱦᱚᱸ
ᱯᱷᱳᱱ ᱯᱷᱳᱱ ᱜᱮ ᱢᱟ ᱵᱟᱝ ᱦᱩᱭᱩᱜ ᱠᱟᱱ ᱴᱤᱠ ᱢᱚᱛᱚ
ᱡᱚᱛᱚ ᱦᱚᱲ ᱜᱮ ᱟᱫᱚ ᱟᱹᱞᱤᱧ ᱦᱚᱸ ᱱᱟᱣᱟ ᱱᱟᱣᱟ ᱜᱮᱭᱟᱞᱤᱧ ᱟᱨᱠᱤ ᱟᱨ ᱩᱱᱟᱹᱜ ᱴᱟ ᱫᱚ ᱵᱟᱹᱞᱤᱧ ᱠᱚᱨᱟᱣ ᱟᱠᱟᱫ ᱛᱟᱦᱮᱸᱱᱟ ᱛᱟᱦᱮᱱᱟ
ᱥᱚᱢᱚᱭ ᱥᱚᱢᱚᱭ ᱩᱱᱟᱹᱜ ᱵᱟᱝ ᱦᱩᱭᱛᱮ ᱟᱫᱚ ᱩᱱᱟᱹᱜ ᱴᱟ ᱵᱟᱝ ᱩᱱ ᱤᱭᱟᱹ ᱵᱟᱝ ᱦᱩᱭᱩ ᱟᱠᱟᱱᱟ ᱜᱩᱨᱩᱛ ᱛᱚ ᱵᱟᱝ ᱮᱢ ᱦᱩᱭ ᱟᱠᱟᱱᱟ
ᱟᱪᱪᱷᱟ ᱟᱫᱚ ᱱᱤᱭᱟᱹ ᱪᱮᱫ ᱞᱮᱠᱟᱢ ᱵᱩᱡᱷᱟᱹᱣ ᱮᱫᱟ ᱱᱤᱭᱟᱹ ᱠᱟᱹᱢᱤ ᱱᱤᱭᱟᱹ ᱥᱳᱥᱟᱞ ᱢᱤᱰᱤᱭᱟ ᱫᱟᱨᱟ ᱡᱮᱴᱟ ᱠᱚ ᱱᱤᱭᱟᱸ ᱡᱮᱴᱟ ᱮᱯ ᱩᱰᱩᱻᱜ ᱠᱟᱱ ᱪᱮᱫᱮ ᱞᱮᱠᱟ ᱵᱩᱡᱷᱟᱹᱜ ᱠᱟᱱᱟ
ᱟᱫᱚ ᱵᱩᱡᱽ ᱢᱟ ᱮᱠᱷᱚᱱ ᱦᱟᱸᱜ ᱪᱮᱫ ᱜᱮ ᱟᱹᱨᱤ ᱞᱤᱧ ᱵᱩᱡᱽ ᱫᱚ ᱛᱤᱱᱟᱹᱜ ᱴᱟᱜ ᱪᱮᱜ ᱪᱤᱠᱟᱹᱜᱼᱟ ᱚᱱᱟ ᱛᱚ ᱵᱟᱞᱤᱧ ᱵᱟᱲᱟᱭ ᱟᱹᱞᱤᱧ ᱛᱚ
ᱦᱩᱸ ᱛᱟᱦᱚᱸ
ᱟᱫᱚ ᱢᱚᱱᱮ ᱦᱩᱭᱩᱜ ᱠᱟᱱᱟ ᱛᱚ ᱟᱸᱡᱚᱢ ᱠᱟᱛᱷᱟ ᱛᱮᱫᱚ ᱚ ᱴᱷᱤᱠ ᱜᱮ ᱴᱷᱤᱠ ᱜᱮ ᱵᱷᱟᱞᱮ ᱜᱮᱭᱟ ᱴᱷᱤᱠ ᱟᱪᱷᱮ
ᱦᱚᱸ
ᱟᱫᱚ
ᱚᱱᱠᱟ ᱜᱮ ᱦᱟᱸᱜ ᱫᱤᱠᱷᱤ ᱧᱮᱞ ᱦᱩᱭᱳ ᱞᱮᱱᱜᱮ ᱠᱟᱹᱢᱤ ᱵᱟᱲᱟ ᱦᱩᱭ ᱞᱮᱱᱜᱮ ᱛᱤᱱᱟᱹᱜᱴᱟᱜ ᱦᱩᱭᱩᱜ ᱠᱟᱱᱟ ᱟᱥᱟ ᱠᱚᱨᱮ ᱱᱤᱥᱪᱚᱭ ᱜᱮ ᱡᱚᱛᱚ ᱦᱚᱲ ᱜᱮᱛᱚ ᱡᱚᱛᱚ ᱦᱚᱲ ᱫᱚᱵᱚᱱ ᱮᱢᱮᱫ ᱜᱮᱭᱟ ᱯᱩᱨᱩᱵ ᱠᱚ ᱮᱢᱮᱫ ᱛᱟᱵᱚᱱᱟ ᱟᱫᱚ ᱢᱚᱴᱟ ᱢᱚᱴᱤ ᱦᱚᱭᱛᱚ ᱵᱷᱟᱞᱮ ᱜᱮᱭᱟ
ᱩᱸ ᱟᱨ ᱱᱤᱭᱟᱹ ᱠᱟᱹᱢᱤ ᱫᱟᱨᱟᱻᱭ ᱛᱮ ᱪᱮᱜᱠᱟᱢ ᱵᱩᱡᱷᱟᱹᱣᱮᱫᱼᱟ ᱤᱭᱟᱹ ᱡᱮ ᱟᱵᱚ ᱥᱟᱱᱛᱟᱞᱤ ᱵᱷᱟᱥᱟ ᱚᱞ ᱪᱤᱠᱤ ᱵᱷᱟᱥᱟ ᱠᱤ ᱩᱱᱱᱚᱛᱤᱜᱼᱟ ᱟᱵᱩ ᱦᱚᱲᱵᱩᱱ ᱞᱟᱦᱟ ᱫᱟᱲᱮᱭᱟᱜᱼᱟ ᱥᱮ ᱵᱟᱝ
ᱟᱨ ᱱᱚᱰᱮ ᱫᱚ ᱚᱱᱠᱟᱱᱟᱜ ᱠᱤᱪᱷᱩ ᱫᱚ ᱵᱟᱝ ᱠᱟᱱᱟ ᱱᱚᱰᱮ ᱱᱟᱜ ᱫᱚ ᱱᱚᱸᱰᱮ ᱫᱚ ᱡᱟᱦᱟᱸ ᱛᱤᱱᱟᱹᱜ ᱨᱳᱡᱽᱜᱟᱨ ᱨᱮᱱᱟᱜ ᱤᱭᱟᱹ ᱠᱟᱱ ᱛᱟᱵᱚᱱᱟ ᱴᱷᱤᱠ ᱟᱪᱷᱮ ᱱᱚᱸᱰᱮ ᱫᱚ ᱞᱟᱦᱟᱱᱟᱜ ᱫᱚ ᱵᱟᱝ ᱠᱟᱱᱟ ᱱᱚᱸᱰᱮ ᱫᱚ ᱱᱚᱸᱰᱮ ᱫᱚ ᱢᱤᱫᱴᱮᱱ ᱟᱞᱟᱫᱟ ᱱᱚᱡᱟ ᱤᱭᱟᱹ ᱮᱢ ᱠᱟᱫᱟ ᱱᱚᱰᱷᱟ ᱠᱤᱪᱩᱴᱟᱜ ᱦᱮᱸᱭ ᱠᱤᱪᱷᱩᱴᱟᱜ ᱦᱩᱭᱩᱜᱼᱟ ᱩᱯᱟᱨᱡᱚᱱᱚ ᱚᱱᱠᱟᱱᱟᱜ ᱵᱮᱯᱟᱨ ᱠᱟᱱᱟ ᱴᱷᱤᱠ ᱟᱪᱷ ᱚᱸᱰᱮ ᱠᱤᱪᱷᱩ ᱫᱚ ᱮᱴᱟᱜ ᱠᱤᱪᱷᱩ ᱵᱟᱝ ᱠᱟᱱᱟ ᱱᱚᱸᱰᱮ ᱫᱚ ᱡᱟᱦᱟᱸ ᱦᱚᱭᱛᱳ ᱟᱵᱮᱱ ᱯᱷᱤᱨᱤ ᱯᱟᱭᱨᱟ ᱯᱷᱤᱨᱤ ᱵᱮᱱ ᱛᱟᱦᱮᱱᱟ ᱚᱸᱰᱮ ᱠᱷᱚᱱ ᱠᱤᱪᱷᱩ ᱡᱩᱫᱤ ᱵᱮᱱ ᱠᱚᱞᱟ ᱵᱮᱱ ᱤᱭᱟᱹᱵᱮᱱ ᱱᱤᱭᱟᱹ ᱛᱮᱜᱮ ᱠᱤᱪᱷᱩᱴᱟ ᱵᱮᱱ ᱤᱭᱟᱹ ᱫᱟᱲᱮᱭᱟᱜᱼᱟ ᱚᱱᱟ ᱮᱸ ᱟᱨᱡᱟᱣ ᱫᱟᱲᱮᱭᱟᱜᱼᱟ ᱵᱚᱱ ᱯᱚᱭᱥᱟ ᱠᱚ ᱤᱱᱟᱹᱜᱮ
ᱦᱩᱸ
ᱚᱱᱠᱟᱜ ᱜᱮ
ᱦᱮᱸ ᱛᱚᱵᱮ ᱢᱟᱱᱮ ᱟᱵᱚ ᱟᱵᱚ ᱥᱟᱣᱛᱟᱞᱤ ᱫᱚ ᱟᱭᱢᱟ ᱫᱤᱱ ᱟᱹᱰᱤ ᱠᱚᱢᱜᱤ ᱧᱮᱞᱚᱜᱼᱟ ᱵᱟᱝ ᱥᱮ ᱥᱳᱥᱟᱞ ᱢᱤᱰᱤᱭᱟ ᱫᱟᱨᱟ ᱱᱤᱝᱠᱟ ᱠᱟᱹᱢᱤ ᱤᱱᱟᱹ ᱢᱤᱫᱴᱮᱡ ᱜᱮᱤ ᱞᱟᱵᱷ ᱦᱳᱭ ᱟᱠᱟᱱᱟ ᱢᱚᱱᱮ ᱦᱚᱭ ᱠᱚᱲᱟ ᱠᱩᱲᱤᱭᱟᱜ ᱠᱤᱪᱷᱩᱴᱟᱜ ᱦᱚᱸ ᱢᱟᱱᱮ ᱩᱯᱟᱨᱡᱚᱱ ᱨᱮᱭᱟᱜ ᱠᱤᱪᱷᱩᱜᱼᱟ ᱫᱚ ᱥᱩᱵᱤᱫᱷᱟ ᱦᱩᱭ ᱟᱠᱟᱱᱟ ᱡᱩᱫᱤ ᱠᱚ ᱠᱟᱹᱢᱤ ᱫᱟᱹᱲᱤᱭᱟᱜ ᱠᱷᱟᱡ ᱠᱟᱹᱢᱤ ᱫᱟᱹᱲᱤᱭᱟᱜ ᱠᱷᱟᱡ
ᱥᱮ ᱫᱚ ᱦᱳᱭᱳᱜ ᱠᱟᱱ ᱜᱮᱭᱟ ᱡᱮᱦᱮᱛᱩ ᱮᱢᱼᱮᱫ ᱛᱟᱵᱚᱱᱟᱠᱚ ᱤᱭᱟᱹ ᱠᱚ᱾ ᱟᱨ ᱢᱤᱫᱴᱮᱱ ᱢᱤᱫ ᱦᱚᱲᱮ ᱯᱷᱳᱱ ᱟᱹᱞᱤᱧ ᱠᱟᱱᱟ ᱩᱱᱤ ᱩᱱᱤ ᱫᱚ ᱱᱟᱣᱟ ᱜᱮᱭᱟ᱾ ᱴᱷᱤᱠ ᱟᱪᱷᱮ ᱟᱸᱡᱚᱢ ᱫᱟᱵᱤᱱ?
ᱦᱮᱸ ᱦᱮᱸ᱾
ᱩᱱᱤ ᱦᱟᱸᱜ ᱢᱤᱫ ᱫᱤᱱᱮ ᱯᱷᱳᱱᱼᱟᱜ ᱞᱤᱧ ᱛᱟᱦᱮᱱᱟ ᱚᱱᱛᱮᱱᱤᱡ ᱤᱭᱟᱹ ᱥᱮᱱᱤᱡ ᱦᱚᱲ ᱠᱟᱱ ᱜᱮᱭᱟ ᱛᱚ ᱩᱱᱤ ᱩᱱᱤ ᱢᱮᱱ ᱫᱟ ᱟᱹᱞᱤᱧᱼᱮᱜ ᱠᱩᱞᱤᱭ ᱧᱮᱞ ᱞᱤᱧᱟ ᱱᱚᱣᱟ ᱫᱚ ᱪᱮᱫ ᱞᱮᱠᱟ ᱪᱮᱠᱟᱛᱮ ᱪᱮᱠᱟ ᱦᱩᱭᱩᱜ-ᱟ ᱟᱫᱚ ᱟᱹᱞᱤᱧ ᱞᱤᱧ ᱱᱤᱛᱚᱜ ᱫᱚ ᱟᱹᱞᱤᱧ ᱦᱚᱞᱤᱧ ᱱᱟᱣᱟ ᱜᱮᱭᱟ ᱟᱹᱞᱤᱧ ᱦᱚᱸ ᱩᱱᱟᱹᱜ ᱴᱟ ᱫᱚ ᱵᱟᱝ ᱜᱚᱴᱟ ᱢᱚᱬᱮ ᱫᱤᱱ ᱜᱟᱱ ᱞᱤᱧ ᱠᱟᱹᱢᱤ ᱟᱠᱟᱫᱟ ᱟᱨ ᱱᱚᱜᱼᱚᱭ ᱛᱮᱦᱤᱧ ᱦᱟᱸᱜ ᱟᱫᱚ ᱟᱹᱣᱨᱤ ᱟᱫᱚ ᱩᱱᱤᱜᱮ ᱱᱤᱛᱚᱜ ᱯᱷᱳᱱ ᱫᱟᱭ᱾ ᱡᱮ ᱠᱩᱞᱤᱭᱮᱫ ᱞᱤᱧᱟᱭ ᱪᱮᱫ ᱠᱚ ᱪᱤᱠᱟᱭ ᱦᱩᱭᱩᱜᱼᱟ?
ᱪᱮᱫ ᱪᱤᱠᱟᱭ ᱦᱳᱭᱳᱜᱼᱟ ᱵᱳᱞᱛᱮ ᱾
ᱱᱚᱣᱟ ᱱᱚᱣᱟ ᱨᱮᱱᱟᱜ ᱵᱤᱥᱚᱭ ᱠᱚᱜᱮ ᱠᱩᱞᱤ ᱠᱩᱞᱤ ᱠᱩᱞᱤᱮᱫ ᱞᱤᱧᱟᱹ ᱡᱮ ᱪᱮᱫ ᱠᱟᱛᱮ ᱪᱮᱠᱟ ᱞᱮᱠᱟᱡ ᱫᱚ ᱢᱟᱱᱮ ᱟᱹᱞᱤᱧ ᱦᱳᱭ ᱠᱟᱹᱢᱤ ᱫᱟᱲᱮᱭᱟᱜᱼᱟ ᱢᱮᱱᱛᱮ᱾
ᱦᱚᱸ ᱱᱚᱝᱠᱟ ᱜᱮ ᱯᱷᱳᱱ ᱦᱩᱭᱩᱜᱼᱟ᱾
ᱦᱮᱸ ᱦᱮᱸ ᱦᱮᱸ ᱟᱫᱚ ᱚᱱᱟ ᱜᱮᱞᱤᱧ ᱢᱮᱛᱟ ᱫᱮᱭᱟ ᱟᱫᱚ ᱩᱱᱤ ᱫᱚ ᱟᱞᱤᱧ ᱫᱚ ᱵᱟᱭ ᱵᱟᱲᱟᱭᱟ ᱡᱮ ᱠᱚ ᱰᱟᱣᱩᱱᱞᱳᱰ ᱦᱩᱭᱩᱜᱼᱟ ᱚᱱᱠᱟ ᱠᱟᱛᱮᱫ ᱵᱟᱲᱟᱭᱚᱜ ᱚᱱᱟ ᱫᱚ ᱵᱟᱭ ᱵᱟᱲᱟᱭ ᱠᱟᱱ ᱛᱟᱦᱮᱱᱟ ᱟᱫᱚ ᱚᱱᱟᱜᱮ ᱟᱨ ᱱᱚᱜᱼᱚᱭ ᱦᱮᱸ ᱚᱱᱟ ᱤᱭᱟᱹ ᱨᱮᱫᱚ ᱜᱨᱩᱯ ᱨᱮ ᱢᱮᱱᱟᱭᱟ, ᱤᱱᱟᱹ ᱜᱮ ᱟᱨ ᱛᱟᱯᱚᱨᱮ ᱚᱱᱟ ᱠᱩᱞᱤ ᱞᱤᱧᱟᱹᱭ ᱡᱚᱛᱚ ᱱᱚᱝᱠᱟ ᱡᱮ ᱱᱚᱸᱰᱮ ᱠᱷᱚᱡ ᱫᱚ ᱪᱮᱫ ᱪᱮᱠᱟ ᱦᱩᱭᱩᱜᱼᱟ ᱾ ᱟᱫᱚ ᱩᱱᱱᱤ ᱫᱚ ᱟᱴᱚᱜ ᱟᱞᱤᱧ ᱢᱟᱻ ᱤᱭᱟᱹ ᱠᱮᱫᱟ᱾ ᱨᱚᱲ ᱠᱮᱫᱟᱞᱤᱧ ᱟᱫᱚ ᱛᱟᱦᱚᱞᱮ ᱱᱤᱛᱚᱜ ᱟᱨ ᱦᱚᱸᱭ ᱯᱷᱳᱱ ᱫᱟ ᱚᱱᱟᱛᱮ᱾ ᱩᱸ ᱟᱨ ᱛᱟᱦᱚᱞᱮ ᱟᱯᱮ ᱥᱮᱫ ᱫᱟᱜ ᱡᱟᱹᱲᱤ ᱫᱚ ᱪᱮᱫᱠᱟ?
ᱫᱟᱜ ᱢᱟ ᱱᱤᱛ ᱢᱟ ᱥᱟᱹᱨᱫᱤ ᱟᱠᱟᱫ ᱟᱞᱮ ᱱᱚᱛᱮ ᱫᱚ ᱩᱫ ᱩᱛᱛᱚᱨ ᱨᱮᱞᱮ ᱯᱟᱲᱟᱜ ᱠᱟᱱᱟ ᱛᱚ ᱟᱞᱮ ᱩᱛᱛᱚᱨ ᱥᱮᱫ ᱫᱚ ᱠᱩᱴᱷᱤᱱ ᱮ ᱫᱟᱜ ᱠᱟᱸᱜᱼᱟ ᱫᱟ ᱟᱹᱰᱤ ᱠᱟᱡᱟᱠ ᱮ ᱫᱟᱜ
ᱚ ᱟᱪᱪᱷᱟ ᱟᱪᱪᱷᱟ ᱟᱪᱪᱷᱟ᱾ ᱟᱞᱮᱥᱮᱫ ᱫᱚ ᱵᱟᱝ ᱟᱞᱮ ᱥᱮᱫ ᱫᱚ ᱮᱠᱫᱚᱢ ᱵᱟᱭ ᱫᱟᱜ ᱟᱠᱟᱫᱟ᱾ ᱟᱨ ᱳᱭ ᱦᱚᱞᱟ ᱠᱷᱟᱱᱮ ᱮᱠᱴᱩ ᱫᱟᱜ ᱧᱚᱜ ᱟᱠᱟᱫᱟᱭ ᱾ ᱴᱷᱤᱠ ᱟᱪᱷᱮ
ᱦᱮᱸ ᱦᱚᱞᱟ ᱢᱟ ᱛᱮᱦᱮᱧ ᱥᱮᱛᱟᱜ ᱦᱚᱸ ᱥᱟᱨᱟ ᱫᱤᱱᱮ ᱫᱟᱜ ᱠᱟᱸᱜᱼᱟ ᱦᱳᱭ ᱱᱤᱛ ᱠᱤᱪᱷᱩ ᱴᱟᱭ ᱤᱭᱟᱹ ᱧᱚᱜ ᱠᱟᱜᱼᱟ ᱛᱟᱣ ᱢᱮᱜᱞᱟ ᱢᱮᱜᱞᱟ ᱟᱠᱟᱥ ᱫᱚ ᱢᱮᱱᱟᱜ ᱜᱮᱭᱟ᱾
ᱦᱮᱸ ᱱᱚᱛᱮ ᱦᱚᱸ ᱢᱮᱜᱞᱟ ᱫᱚ ᱢᱮᱱᱟᱜ ᱜᱮᱭᱟ ᱾ ᱠᱟᱹᱴᱤᱡ ᱮ ᱦᱚᱭᱮᱫᱟ᱾ ᱚᱸᱻ
ᱟᱨ ᱛᱟᱦᱚᱞᱮ ᱛᱤᱦᱤᱧ ᱛᱮᱦᱤᱧ ᱫᱚ ᱟᱯᱮ ᱚᱱᱛᱮ ᱯᱚᱨᱚᱵᱚᱜ ᱜᱮᱭᱟ ᱥᱮ ᱵᱟᱯᱮ ᱯᱚᱨᱚᱵᱚᱜ ᱜᱮᱭᱟ?
ᱯᱚᱨᱚᱵᱽ, ᱛᱮᱦᱤᱧ ᱫᱚ ᱪᱮᱫ ᱯᱚᱨᱚᱵᱽ?
ᱚᱲᱟᱜ ᱪᱮᱫ ᱵᱚᱱ ᱪᱮᱫ ᱵᱚ ᱢᱮᱛᱟᱜᱼᱟ? ᱟᱢᱵᱟᱵᱩᱛᱤ ᱥᱮ ᱪᱮᱫ ᱠᱚ ᱞᱟᱹᱭᱟ?
ᱚᱻ ᱟᱞᱮ ᱥᱮᱫ ᱫᱚ ᱵᱟᱝ ᱦᱩᱭ ᱵᱟᱲᱟᱜᱼᱟ ᱛᱚᱵᱮ ᱟᱸᱡᱚᱢ ᱠᱟᱜ ᱜᱤᱭᱟᱹᱧ
ᱦᱮᱸ ᱛᱮᱦᱤᱧ ᱫᱚ ᱞᱟᱹᱭᱟᱠᱚ ᱠᱤ ᱚᱱᱟ ᱯᱷᱚᱞ ᱰᱚᱞ ᱠᱚᱨᱮᱱᱟᱜ ᱢᱟᱱᱮ ᱚᱱᱟ ᱠᱚ ᱜᱮ ᱡᱚ ᱵᱮᱞᱮ ᱨᱮᱱᱟᱜ
ᱦᱩᱸ ᱦᱩᱸ ᱪᱮᱫ ᱠᱚ ᱢᱮᱛᱟᱜ ᱠᱟᱱᱟ ᱟᱢᱵᱟᱵᱚᱛᱤ ᱥᱮ ᱪᱮᱫ ᱠᱚ ᱢᱮᱛᱟᱜ ᱠᱟᱱᱟ ᱦᱟᱸ? ᱚᱱᱠᱟᱱ ᱛᱟᱭ ᱚᱱᱮ ᱥᱳᱥᱟᱞ ᱢᱤᱰᱤᱭᱟ ᱨᱮᱜᱤᱧ ᱧᱮᱞᱟᱼᱼ ᱠᱟᱫᱟ ᱟᱞᱮ ᱱᱚᱛᱮ ᱫᱚ ᱟᱹᱰᱤᱡ ᱵᱷᱩᱹᱠᱩ ᱤᱭᱟᱹᱜ ᱜᱮᱭᱟ ᱦᱚᱭᱛᱚ᱾
ᱚᱸᱻ ᱟᱫᱚ ᱟᱞᱮ ᱥᱮᱫ ᱫᱚ ᱢᱚᱴᱟ ᱢᱩᱴᱤ ᱵᱷᱟᱞᱮ ᱜᱮᱠᱚ ᱢᱟᱱᱟᱣ ᱜᱮᱭᱟ ᱟᱨᱠᱤ ᱚᱱᱠᱟ ᱜᱮ ᱛᱤᱦᱤᱧ ᱫᱚ ᱡᱤᱞ ᱦᱟᱹᱠᱩ ᱠᱚᱫᱚ ᱵᱮᱥ ᱦᱩᱭᱩᱜ ᱜᱮᱭᱟ ᱦᱮᱸ ᱡᱚᱛᱚ ᱡᱚᱛᱚ ᱪᱟᱥᱤ ᱜᱮ ᱢᱤᱫ ᱫᱷᱟᱣ ᱜᱳᱴᱟ ᱠᱚ ᱛᱮᱦᱤᱧ ᱫᱚ ᱢᱟᱱᱮ ᱜᱚᱴᱟ ᱜᱮ ᱮᱢᱱᱤ ᱡᱮᱞ ᱦᱟᱹᱠᱳ ᱜᱮᱭᱟ ᱠᱚ ᱫᱚᱢᱮ ᱠᱚ, ᱮᱸ ᱜᱚᱡ ᱠᱚᱜᱮᱭᱟ ᱡᱟᱦᱟᱱᱟᱜ ᱠᱚᱜᱮ ᱥᱤᱢ ᱠᱚ ᱤᱭᱟᱹ ᱠᱚ ᱟᱨᱠᱤ, ᱦᱮᱸ ᱡᱮᱞ ᱛᱮᱦᱮᱧ ᱫᱚᱠᱚ ᱱᱚᱛᱮ ᱫᱚᱠᱚ ᱢᱟᱱᱟᱣ ᱮᱫ ᱜᱮᱭᱟ ᱾
ᱢᱟᱱᱟᱭ ᱜᱮᱭᱟ ᱠᱚ ᱦᱟᱸᱝ? ᱟᱢ ᱟᱢ ᱞᱮᱠᱟ ᱱᱤᱝᱠᱟ ᱟᱯᱮᱥᱮᱫ ᱨᱮ ᱛᱤᱱᱟᱹᱜ ᱦᱚᱲ ᱠᱚ ᱠᱟᱹᱢᱤ ᱭᱮᱫᱟ?
ᱟᱫᱚ ᱦᱟᱸᱜ ᱩᱸᱼᱼ ᱱᱚᱸᱰᱮ ᱛᱚ ᱩᱱᱟᱹᱜ ᱜᱟᱱ ᱫᱚ ᱠᱩᱞᱤ ᱵᱟᱝ ᱜᱟᱱᱚᱜ-ᱟ ᱱᱚᱸᱰᱮ ᱫᱚᱠᱚ ᱞᱟᱹᱭ ᱠᱟᱫᱟ ᱡᱮ ᱮᱻᱡᱟᱜᱼᱼ‌ ᱡᱟᱦᱟᱸ ᱠᱚᱨᱮ ᱱᱟᱜ ᱡᱮ ᱤᱭᱟᱹ ᱠᱚᱨᱮ‌ ᱱᱟᱜ ᱡᱟᱭᱜᱟ ᱚᱸᱰᱮ ᱫᱚ ᱢᱮᱱ ᱫᱚ ᱵᱟᱝ ᱜᱟᱱᱚᱜ-ᱟ ᱛᱚ᱾ ᱦᱮᱸ ᱟᱫᱚ ᱮᱢᱱᱤ ᱫᱚ ᱮᱴᱟᱜ ᱮᱢᱱᱤ ᱫᱩᱠᱩᱼᱼ ᱯᱷᱩᱱ ᱜᱮᱭᱟ ᱮᱢᱱᱤ ᱠᱟ ᱠᱟᱛᱮᱜ ᱜᱮ ᱟᱫᱚ ᱚᱱᱟ ᱫᱚ ᱮᱸ ᱢᱮᱱᱟᱜ ᱠᱚᱣᱟ ᱜᱚ ᱱᱚᱶᱟᱼᱼ ᱟᱞᱮ ᱫᱚ ᱟᱫᱚ ᱟᱹᱣᱨᱤ ᱦᱟᱸᱜ ᱧᱟᱢ ᱠᱚᱣᱟ ᱟᱞᱮ ᱭᱟᱜ ᱤᱭᱟᱹ ᱴᱚᱴᱷᱟ ᱠᱚᱨᱮᱱ ᱫᱚ᱾ ᱛᱤᱥᱚᱝ ᱟᱫᱚ ᱢᱤᱫᱴᱮᱱ ᱥᱩᱲᱤ ᱱᱤᱡ ᱧᱟᱢ ᱡᱟᱦᱟᱸ ᱱᱤᱛᱚᱜ ᱡᱟᱦᱟᱸᱭ ᱟᱹᱞᱤ ᱧᱮ ᱯᱷᱩᱱᱟᱜ ᱞᱤᱧ ᱛᱟᱦᱮᱱᱟ ᱩᱱᱤ ᱫᱚᱼᱼ ᱦᱮᱸ ᱞᱟᱹᱭ ᱫᱟᱠᱤᱱ ᱱᱟᱠᱤ ᱟᱞᱮ ᱥᱩᱨ ᱨᱮᱜᱮ ᱱᱚᱛᱮ ᱨᱮᱜᱮ ᱱᱟᱹᱭᱦᱟᱹᱨ ᱠᱟᱫᱟ ᱦᱩᱸ᱾ ᱟᱫᱚ ᱩᱱᱤ ᱡᱟᱦᱟᱸᱭ ᱯᱷᱩᱱᱟᱜ ᱞᱤᱧᱼᱼ
ᱦᱟᱯᱮ ᱪᱮᱜ ᱮᱢ ᱨᱚᱲ ᱠᱮᱫᱟ ᱴᱚᱴᱷᱟ ᱚᱱᱟ ᱫᱚ ᱪᱤᱜ ᱠᱚ ᱢᱮᱛᱟᱼᱼ
ᱴᱚᱴᱷᱟ, ᱴᱚᱴᱷᱟ ᱵᱩᱞᱛᱮ ᱫᱚ ᱡᱟᱭ ᱡᱟᱭᱜᱟ ᱜᱮ ᱞᱚᱹᱭ ᱠᱚᱼᱼ ᱠᱚ ᱱᱚᱣᱟ ᱱᱚᱶᱟ ᱮᱲᱤᱭᱟ ᱡᱟᱭᱜᱟ ᱚᱱᱟ ᱜᱮ᱾ ᱟᱵᱚ ᱦᱚᱲ ᱛᱮᱫᱚ ᱠᱟᱛᱷᱟ ᱫᱚ ᱚᱱᱠᱟ ᱜᱮᱵᱚᱱ ᱞᱟᱹᱭᱟ ᱴᱷᱤᱠ ᱜᱮ ᱥᱮ᱾
ᱡᱟᱭ ᱵᱟᱦᱳᱠ ᱟᱞᱮ ᱥᱮᱫ ᱫᱚ ᱚᱱᱠᱟ ᱠᱷᱩᱵ ᱮᱠᱴᱟ ᱮᱦᱮᱸ ᱵᱟᱹᱠᱩ ᱨᱚᱲᱟ ᱟᱞᱮ‌ ᱥᱮᱫ ᱫᱚ ᱟᱞᱟᱫᱟ ᱵᱷᱟᱥᱟ ᱜᱮᱭᱟ᱾ ᱟᱫᱚ ᱢᱚᱪᱷ ᱠᱟᱛᱷᱟ ᱡᱩᱫᱟᱹᱼᱼ ᱴᱚᱴᱷᱟ ᱚᱱᱟᱧ ᱵᱩᱡᱷᱟᱹᱣ ᱠᱮᱫᱟ ᱡᱤᱱᱤᱥ ᱴᱟ᱾
ᱦᱩ ᱸ ᱟᱸ᱾ ᱱᱚᱸᱰᱮ ᱫᱚᱱ ᱢᱮᱱ ᱜᱮᱭᱟ ᱠᱚ ᱟᱞᱮᱫᱟ ᱟᱞᱮᱫᱟ ᱴᱚᱴᱷᱟ ᱨᱮᱱ ᱦᱚᱸ ᱟᱵᱚ ᱦᱚᱸ ᱢᱟᱱᱮ ᱤᱭᱟᱹ ᱠᱟᱱᱟ ᱵᱚᱱ ᱦᱚᱲ ᱠᱟᱱᱟ ᱵᱚᱱ ᱴᱷᱤᱠ ᱟᱪᱷᱮ ᱟᱨᱼᱼ ᱟᱯᱮᱭᱟᱜ‌ ᱦᱚᱸ ᱡᱮ‌ ᱟᱯᱮ ᱥᱮᱱᱟᱜ ‌ᱦᱚᱸᱛᱚ ᱟᱞᱮ ᱴᱚᱴᱷᱟ ᱡᱟᱭᱜᱟ ᱡᱟᱭᱜᱟ ᱠᱟᱱᱟ ᱟᱞᱮ ᱥᱮᱱᱟᱜ ᱟᱞᱮᱫᱟ ᱱᱚᱠᱟ ᱚᱱᱠᱟ ᱜᱮ ᱤᱱᱠᱟᱹ ᱠᱚ ᱨᱚᱲ ᱜᱮᱭᱟ᱾ ᱴᱷᱤᱠ ᱟᱪᱷᱮ ᱟᱫᱚ ᱟᱵᱚᱣᱟᱜ ᱡᱚᱛᱚ ᱜᱮ ᱵᱷᱤᱱᱟᱹ ᱵᱷᱤᱱᱟᱹ ᱜᱮᱛᱟ ᱵᱚᱱᱟ ᱛᱚ ᱠᱟᱴᱟᱜ ᱜᱮᱛᱚ ᱵᱟᱝ ᱵᱷᱟᱞᱮᱭᱟ, ᱢᱤᱫᱼᱼ ᱴᱮᱜ ᱵᱟᱝ ᱵᱟᱝ ᱵᱟ ᱛᱟᱦᱚᱞᱮ‌ ᱵᱟᱝ ᱟᱞᱮᱫᱟ ᱟᱞᱟᱫᱟ ᱜᱮᱭᱟ᱾ ᱦᱩᱸ᱾ ᱟᱨ ᱛᱟᱦᱞᱮ‌ ᱡᱮᱜ ᱵᱤᱱ ᱪᱤᱠᱟᱭ ᱫᱟ ᱱᱤᱛ ᱫᱚ?
ᱦᱟᱞᱳᱣ᱾
ᱢᱮᱱ ᱫᱟᱹᱧ ᱪᱮᱜ ᱵᱮᱱ ᱪᱮᱠᱟ ᱭᱮᱜ ᱛᱮ ᱱᱤᱛ ᱫᱚ?
ᱪᱮᱫ ᱦᱚᱸ ᱵᱟᱝ ᱫᱩᱲᱩᱵ ᱵᱟᱨᱟ ᱟᱠᱟᱱᱟ ᱞᱮ᱾
ᱚᱸ᱾
ᱜᱤᱫᱽᱨᱟᱹ ᱠᱩ ᱤᱥᱠᱩᱞ ᱠᱷᱚᱡ ᱠᱚ ᱦᱮᱡ ᱱᱟ ᱛᱷᱚ ᱩᱱᱠᱩ ᱜᱤᱧ ᱛᱟᱺᱜᱤ ᱣᱟᱠᱟᱜ ᱠᱚᱣᱟ᱾
ᱚᱸᱻ᱾ ᱦᱮᱸ ᱮᱥᱠᱩ ᱮᱥᱠᱩ ᱦᱮᱸ ᱮᱥᱠᱩᱞ ᱚ ᱱᱤᱛ ᱫᱚ ᱪᱷᱩᱴᱤ ᱜᱮᱭᱟ ᱛᱚ ᱱᱤᱛ ᱫᱚ ᱵᱟᱝ ᱪᱷᱩᱴᱤᱭ ᱮᱱᱟ?
ᱵᱟ ᱛᱤᱦᱤᱧ ᱠᱷᱚᱱ ᱥᱩᱨᱩᱭ ᱱᱟ ᱠᱤᱪᱷᱩᱭ ᱤᱥᱠᱩᱞ ᱫᱚ᱾
ᱛᱮᱦᱮᱧ ᱠᱷᱚᱱᱼᱼ
ᱦᱮᱸ ᱦᱮᱸ᱾
ᱚ ᱛᱤᱦᱤᱧ ᱠᱷᱚᱡ ᱥᱩᱨᱩᱭ ᱱᱟ‌ ᱤᱭᱟᱹ ᱫᱚ᱾
ᱦᱮᱸ ᱯᱨᱟᱭᱵᱷᱮᱴ ᱤᱥᱠᱩᱞ ᱠᱚᱫᱚ ᱛᱤᱦᱤᱧ ᱠᱷᱚᱡ ᱥᱩᱨᱩᱭ ᱮᱱᱟ ᱠᱷᱤ ᱠᱤᱪᱷᱩ ᱠᱤᱪᱷᱩ ᱡᱚᱛᱚ ᱫᱚ ᱵᱟᱝ᱾
ᱟᱸᱪᱪᱷᱟ ᱟᱪᱪᱷᱟ᱾
ᱠᱤᱪᱷᱩ ᱵᱚᱪᱷᱚᱼᱼ
ᱛᱟᱯᱚᱨ ᱚᱱᱛᱮ ᱫᱚ ᱪᱮᱫ ᱠᱚᱯᱮ ᱪᱟᱥ ᱵᱟᱲᱟᱭᱮᱫᱟ ᱱᱤᱭᱟᱹ ᱥᱚᱢᱚᱭ ᱫᱚ?
ᱦᱮᱸ ᱮᱠᱷᱚᱱ ᱫᱚ ᱟᱞᱮ ᱥᱮᱱ ᱫᱚ ᱢᱤᱫ ᱥᱤᱡᱤᱱ ᱜᱮ ᱪᱟᱥ ᱦᱩᱭᱩᱜ-ᱟ ᱛᱚ᱾ ᱡᱟ ᱮᱢᱱᱤ ᱵᱚᱨᱥᱟ ᱠᱚᱨᱮᱜᱮ ᱪᱟᱥ ᱦᱩᱭᱩᱜ-ᱟ, ᱢᱤᱫ ᱥᱤᱡᱮᱱ ᱜᱮ ᱟᱫᱚ ᱱᱤᱛᱚᱜ ᱫᱚ ᱦᱩᱲᱩ ᱠᱚ ᱦᱮᱸᱛᱚᱜ ᱮᱨ ᱦᱩᱭ ᱠᱟᱱᱟ ᱤᱱᱟᱹ ᱠᱚᱜᱮ ᱴᱷᱤᱠ ᱟᱪᱷᱮ᱾
ᱚᱸ᱾
ᱱᱟ ᱟᱯᱮ ᱥᱮᱱ ᱫᱚ ᱪᱮᱫ ᱪᱮᱜ ᱪᱟᱥ ᱫᱚ ᱪᱤᱜ ᱠᱟ ᱯᱮ ᱪᱟᱥᱟ ᱵᱟᱨ ᱫᱷᱟᱣ ᱥᱮ ᱪᱮᱫ?
ᱱᱮ ᱵᱟᱨ ᱫᱷᱟᱣ?
ᱢᱮᱱᱟᱹᱧ ᱪᱟᱥ ᱫᱚ ᱟᱯᱮ ᱥᱮᱱ ᱫᱚ ᱪᱮᱫ ᱞᱮᱠᱟ ᱵᱟᱲ ᱫᱷᱟᱣ ᱦᱩᱭᱩᱜ-ᱟ ᱥᱮ ᱢᱤᱫ ᱵᱟᱨ ᱢᱤᱫ‌ ᱢᱤᱜ ᱜᱮ ᱦᱩᱭᱩᱜᱼᱟ ᱢᱤᱜ ᱥᱤᱡᱤᱱ ᱜᱮ ᱦᱩᱭᱩᱜ-ᱟ᱾
ᱵᱟᱝ ᱵᱟᱨ ᱥᱤᱡᱤᱱ ᱜᱮ ᱦᱩᱭᱩᱜ-ᱟ᱾
ᱱᱚᱶᱟ ᱥᱤᱡᱤᱱ ᱜᱮ᱾
ᱦᱮᱸ᱾
ᱚᱦ ᱟᱞᱮ‌ ᱥᱮᱫ ᱫᱚ ᱢᱤᱫ ᱥᱤᱡᱤᱱ ᱜᱮ ᱦᱩᱭᱩᱜ-ᱟ ᱟᱫᱚ ᱱᱚᱜ-ᱚᱭᱼᱼ ᱛᱚ ᱱᱤᱭᱟᱹ ᱡᱟᱦᱟᱸ ᱱᱤᱭᱟᱹ ᱥᱤᱡᱤᱱ ᱨᱮ ᱡᱩᱫᱤ ᱫᱟᱜᱽ ᱠᱷᱟᱭᱡ ᱫᱚ ᱞᱮ ᱪᱟᱥ ᱵᱟᱥᱟ ᱟᱨ ᱵᱟᱠᱷᱟᱡ ᱫᱚ ᱵᱟᱞᱮ ᱪᱟᱥ-ᱟ᱾
ᱦᱮᱸ ᱱᱤᱭᱟᱹ ᱥᱤᱡᱤᱱ ᱨᱮ ᱫᱟᱜ ᱫᱚᱭ ᱫᱟᱜ ᱜᱮᱭᱟ, ᱢᱤᱫ ᱵᱟᱨ ᱵᱮᱡᱟᱭ ᱵᱟᱭ ᱫᱟᱜ ᱮ ᱚᱱᱛᱮᱫᱚ᱾ ᱦᱟᱭᱨᱮᱸ ᱱᱚᱛᱮ ᱢᱟᱭ ᱰᱩᱵᱟᱹᱣ ᱠᱟᱜ᱾
ᱵᱟ ᱵᱟᱝ ᱩᱱᱟᱹᱜ ᱰᱩᱵᱟᱹᱣ ᱠᱟᱫᱟᱭ? ᱟᱞᱮ ᱥᱮᱱ ᱫᱚ ᱵᱟᱝ ᱱᱚᱛᱮ ᱫᱚ ᱚᱱᱠᱟ ᱫᱚ ᱦᱮᱸ
ᱪᱮᱫᱟᱜ ᱛᱳᱢᱟᱨ ᱤᱥᱮᱵ ᱟᱨᱮ ᱚᱱᱟ ᱫᱷᱩᱫᱤᱭᱟ ᱵᱤᱲᱤᱥ ᱡᱮᱴᱟ ᱫᱟᱨᱡᱤᱞᱤᱝ ᱠᱷᱚᱭᱜ ᱥᱤᱞᱤᱜᱩᱲᱤ ᱨᱟᱥᱛᱟ
ᱦᱮᱸ
ᱚᱱᱟ ᱢᱟ ᱤᱭᱟᱹ ᱠᱟᱱ ᱟᱨᱦᱚᱸ ᱚᱱᱟ ᱵᱨᱤᱥ ᱵᱷᱟᱸᱜᱟᱣ ᱠᱟᱱᱟ ᱛᱳᱢᱟᱨ ᱯᱩᱨᱟᱹ ᱛᱤᱥᱛᱟ ᱯᱮᱨᱮᱡ ᱠᱟᱱᱟ᱾
ᱩᱸ᱾
ᱠᱟᱡᱟᱠ ᱮ ᱫᱟᱜᱫᱟ ᱫᱤᱱᱚᱢ ᱫᱤᱱᱚᱢᱮ ᱫᱟᱜ ᱫᱟ᱾
ᱟᱹᱰᱤ ᱟᱹᱰᱤ ᱡᱷᱟᱹᱞ ᱨᱮᱱ ᱦᱚᱲ ᱠᱟᱱᱟ ᱵᱮᱱ ᱵᱩᱡᱽ ᱫᱟᱲᱮᱭᱟᱜ ᱠᱟᱱᱟ᱾
ᱦᱮᱸᱻ ᱫᱟᱜ ᱫᱟᱜ ᱛᱮ ᱤᱭᱟᱹ ᱪᱟᱵᱟ ᱠᱟᱜ-ᱟ, ᱟᱫᱚ ᱦᱚᱜ-ᱚᱭ ᱚᱱᱟ ᱱᱤᱭᱟᱹᱵᱟᱨ ᱫᱚ ᱱᱤᱭᱟᱹᱵᱟᱨ ᱫᱚ ᱵᱩᱡᱷᱟᱹᱜ ᱠᱟᱱᱟ ᱱᱮᱝᱠᱟᱭ ᱫᱟᱜ ᱫᱟ ᱵᱩᱡᱷᱟᱹᱜ ᱠᱟᱱᱟ ᱰᱩᱵᱟᱹ ᱞᱟᱦᱟ ᱨᱮᱜᱮ ᱥᱮᱴᱮᱨᱟ᱾ ᱱᱤᱭᱟᱹ ᱵᱚᱪᱷᱚᱨ᱾
ᱟᱞᱮᱥᱮᱱ ᱫᱚ ᱟᱞᱮᱥᱱ ᱫᱚ ᱵᱟᱭ ᱫᱟᱜ ᱮᱫᱟ ᱫᱟᱜ ᱫᱟ ᱢᱤᱫ ᱵᱟᱲᱠᱷᱟ ᱫᱟᱜ ᱞᱮᱫᱟ ᱟᱨ ᱦᱚᱞᱟ ᱱᱟᱜ ᱫᱟᱜ ᱞᱮᱫᱟᱭ᱾ ᱟᱫᱚ ᱵᱟᱭ ᱫᱟᱜ ᱠᱟᱜ ᱞᱮᱭᱟ ᱚᱱᱠᱟ ᱫᱚ ᱟᱞ ᱥᱮᱫ ᱫᱚᱴᱩ ᱪᱮᱛᱟᱱ ᱧᱚᱜ ᱜᱮᱭᱟ ᱛᱚ ᱱᱚᱛᱮ ᱫᱚ ᱴᱟᱴᱠᱟ ᱩᱱᱟᱹᱜ ᱫᱚ ᱵᱟᱭ ᱫᱟᱜᱫᱟ
ᱦᱮᱸ ᱴᱷᱤᱠᱜᱮᱭᱟ ᱛᱟᱦᱚᱞᱮ ᱦᱮᱸ ᱥᱚᱢᱚᱭ ᱠᱚ ᱦᱮᱡ ᱦᱤᱡᱩᱜ ᱠᱟᱱᱟ᱾
ᱚᱸ ᱟᱹᱣᱨᱤ ᱥᱚᱢᱚᱭ ᱫᱚ
ᱦᱳᱭ ᱵᱟᱝ ᱦᱤᱡᱩᱜ-ᱟ ᱟᱫᱚ ᱫᱚᱥ ᱢᱤᱱᱤᱴ ᱞᱮᱠᱷᱟᱭᱜ ᱦᱚᱸ ᱴᱷᱤᱠ ᱜᱮᱭᱟ
ᱵᱟᱝ ᱟᱫᱚ ᱟᱹᱞᱤᱧ ᱫᱚ ᱟᱞᱚ ᱞᱤᱧ ᱧᱮᱞ ᱠᱮᱫᱟ ᱚᱱᱟ ᱵᱟᱝ ᱤᱭᱟᱹ ᱚᱱᱟ ᱴᱟᱠᱥ ᱵᱟᱝ ᱠᱚᱢᱯᱞᱤᱴ ᱞᱮᱱ ᱛᱟᱞᱤᱧᱟ
ᱵᱟᱢ ᱠᱚᱢᱯᱞᱤᱴ ᱱᱟ
ᱵᱟᱝ ᱵᱟᱝ ᱚᱱᱟ ᱵᱟᱨᱚ ᱵᱟᱝ ᱦᱳᱭ ᱞᱮᱱᱠᱷᱟᱭᱜ ᱫᱚ ᱵᱟᱝ ᱡᱟᱱᱤᱜ ᱫᱟᱢ ᱦᱩᱭᱩᱜ-ᱟ ᱴᱷᱤᱠ ᱟᱪᱷᱮ
ᱚᱸ ᱡᱤᱨᱚ ᱜᱮ ᱨᱟᱠᱟᱵᱚᱜ ᱠᱟᱱᱟ ᱦᱟᱝ
ᱦᱮᱸ ᱡᱤᱨᱚ ᱜᱤ ᱚᱞᱚᱜ ᱚᱱᱟ ᱢᱮ ᱟᱞᱤᱧ ᱡᱮ ᱡᱚᱛᱚᱨᱮ ᱯᱟᱥᱴᱤ ᱪᱷᱚᱴᱤ ᱞᱤᱧ ᱯᱟᱥᱴᱤ ᱞᱤᱧ ᱤᱭᱟᱹ ᱠᱮᱫᱟ ᱦᱮᱸ ᱠᱚᱞ ᱠᱮᱫᱟ ᱟᱨ ᱯᱚᱱᱭᱟ ᱜᱮ ᱩᱫᱩᱜᱮᱜ ᱛᱟᱞᱤᱧᱟ ᱢᱤᱫᱴᱮᱱ ᱫᱚ ᱵᱟᱝ ᱯᱩᱨᱟᱹᱜ ᱠᱟᱱᱟ ᱠᱟᱱᱟ ᱟᱫᱚ
ᱟᱪᱷᱟ ᱚᱱᱟ ᱢᱟ ᱦᱮᱸ ᱦᱮᱸ ᱟᱨ ᱢᱤᱫᱴᱮᱡ ᱡᱤᱱᱤᱥ ᱵᱟᱹᱧ ᱵᱩᱡᱷᱟᱹᱣ ᱫᱟ ᱡᱮᱴᱟ ᱠᱚᱞ ᱠᱚᱞᱮᱫ ᱠᱟᱱ ᱠᱷᱟᱡ ᱡᱩᱫᱤ ᱵᱟᱠᱚ ᱨᱤᱥᱤᱵᱷ ᱟ᱾ ᱠᱷᱟᱱ ᱚᱱᱟ ᱫᱚ ᱵᱟᱠᱚ ᱥᱟᱵ ᱫᱟ ᱦᱟᱝ ᱥᱮ ᱪᱮᱫ ᱞᱮᱠᱟᱭ ᱫᱟᱠᱚ᱾
ᱚᱱᱟ ᱫᱚ ᱟᱫᱚ ᱚᱱᱟ ᱠᱚᱞᱚᱜ ᱠᱟᱱᱟ ᱠᱤ
ᱢᱟᱱᱮ ᱨᱚᱲ ᱵᱟᱝ ᱦᱩᱭᱩᱜ ᱠᱟᱱᱟ ᱛᱚᱵᱮ ᱠᱚᱞ ᱰᱟᱭᱤᱞ ᱫᱚ ᱪᱟᱞᱟᱜ ᱠᱟᱱ ᱜᱮᱭᱟ ᱠᱤᱱᱛᱩ ᱨᱤᱥᱤ
ᱵᱟ ᱚᱱᱟ ᱚᱱᱟ ᱫᱚ ᱚᱱᱟ ᱫᱚ ᱚᱱᱟ ᱫᱚ ᱪᱮᱫ ᱞᱮᱠᱟ ᱛᱚ ᱡᱩᱫᱤ ᱮᱯᱥ ᱨᱮ ᱵᱟᱝ ᱤ ᱛᱟᱦᱮᱱ ᱠᱷᱟᱡ ᱫᱚ ᱦᱚᱭ ᱛᱚ ᱵᱟᱝ ᱪᱟᱞᱟᱜ ᱟᱹᱞᱤᱧ ᱦᱚᱸ ᱩᱱᱟᱹᱜ ᱵᱟᱹᱞᱤᱧ ᱵᱟᱲᱟᱭ ᱮᱯᱥ ᱨᱮ ᱵᱟᱝ ᱪᱟᱞᱟᱣᱮᱱ ᱠᱷᱟᱡ ᱫᱚ ᱨᱮᱥᱤᱵ ᱫᱟᱲᱮᱭᱟᱜ-ᱟ᱾ ᱡᱚᱱ ᱡᱚᱱ ᱦᱳᱣᱟᱴᱥᱟᱯᱨᱮ ᱡᱚᱱ ᱠᱚᱞᱟ ᱦᱳᱣᱟᱴᱥᱟᱯ ᱠᱚᱞ ᱦᱤᱡᱩᱜ-ᱟ ᱴᱷᱤᱠᱟᱪᱷᱮ ᱠᱤᱱᱛᱩ ᱠᱟᱱᱟ ᱠᱳᱞ ᱪᱟᱞᱟᱜ ᱠᱤᱱᱛᱩ ᱩᱱᱤ ᱡ ᱦᱳᱣᱟᱴᱥᱟᱯ ᱨᱮ ᱵᱟᱭ ᱛᱟᱦᱮᱱᱟ ᱛᱟᱦᱚᱞᱮ ᱵᱟᱭ ᱨᱤᱥᱵ ᱫᱟᱲᱮᱭᱟᱜ ᱥᱮᱨᱠᱚᱢ ᱱᱚᱰᱮ ᱠᱚᱞ ᱟᱨᱥᱮᱱᱨᱮ ᱵᱟᱭ ᱵᱟᱲᱟᱭ ᱞᱮᱠᱷᱟᱱ ᱫᱚ ᱵᱟᱭ ᱨᱤᱥᱤᱵ ᱫᱟᱲᱮᱭᱟᱜ-ᱟ ᱵᱟᱝ ᱦᱩᱭᱩᱜᱱᱟ ᱠᱚᱞ
ᱦᱩᱸ ᱦᱩᱸ ᱵᱟᱭ ᱨᱤᱥᱤᱵᱷ ᱫᱟᱲᱮᱭᱟᱜ-ᱟ ᱦᱟᱝ ᱦᱳᱣᱟᱴᱥᱟᱯ ᱨᱮ ᱩᱱᱤ ᱫᱚ ᱛᱟᱦᱮᱸᱱ ᱦᱩᱭᱩᱜ ᱛᱟᱭᱟ᱾
ᱛᱟᱦᱮᱸᱱ ᱦᱩᱭᱩᱜ ᱛᱟᱭᱟ ᱥᱮᱨᱚᱠᱚᱢ ᱱᱚᱸᱰᱮ ᱦᱚᱸ ᱚᱱᱠᱟ ᱜᱮ ᱛᱟᱦᱮᱸᱱ ᱦᱩᱭᱩᱜ ᱛᱟᱭᱟ ᱟᱯᱥ ᱨᱮ ᱵᱟᱭ ᱵᱚᱞᱚ ᱞᱮᱠᱷᱟᱱ ᱫᱚ᱾ ᱵᱟᱭ ᱨᱤᱥᱤᱵ ᱜᱮᱭᱟ ᱴᱷᱤᱠ ᱟᱪᱷᱮ ᱚᱸᱰᱮ ᱟᱯᱤᱥ ᱫᱚ ᱚᱯᱮᱱ ᱫᱚᱦᱚ ᱠᱟᱜᱦᱩᱭᱩᱜ-ᱟ ᱚᱱᱟᱦᱟᱡ ᱜᱮ ᱢᱚᱴᱟᱢᱩᱴᱤ ᱡᱮᱢᱚᱱ ᱟᱵᱮᱱ ᱵᱮᱱ ᱠᱚᱞ ᱟᱹᱞᱤᱧ ᱫᱚ ᱮᱯᱥ ᱨᱮᱫᱚ ᱳᱯᱮᱱ ᱱᱟᱜ ᱛᱤᱧᱟ ᱠᱤᱱᱛᱩ ᱚᱸᱰᱮ ᱵᱟᱹᱞᱤᱧ ᱢᱮᱱᱟᱜ ᱞᱤᱧᱟ ᱮᱴᱟᱜ ᱴᱷᱮᱱ ᱞᱤᱧ ᱛᱟᱦᱮᱸ ᱞᱮᱱᱟ ᱠᱤᱱᱛᱩ ᱠᱚᱞ ᱦᱮᱜ ᱱᱟ
ᱦᱩᱸ ᱚᱝᱠᱟᱭ ᱜᱮ ᱦᱚᱭᱛᱚ ᱠᱤᱪᱷᱩ ᱠᱤᱪᱷᱩ ᱚᱱᱠᱟ ᱠᱚᱞ ᱪᱟᱞᱟᱜ ᱠᱚᱞ ᱞᱤᱫᱟᱹᱭ ᱛᱚᱵᱮ